ᱡᱚᱦᱟᱨ ᱜᱮ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ
ᱜᱚᱝᱠᱮ ᱟᱞᱤᱧᱟᱜ ᱨᱚᱲ ᱵᱮᱱ ᱦᱮᱸ ᱜᱚᱝᱠᱮ
ᱦᱮᱸ ᱟᱸᱡᱚᱢ ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ
ᱦᱮ ᱦᱮ ᱞᱟᱹᱭ ᱵᱤᱱ
ᱛᱚ ᱜᱚᱝᱠᱮ ᱱᱤᱛᱚᱝ ᱫᱚ ᱪᱮᱫ ᱵᱮᱱ ᱪᱤᱠᱟᱹᱭᱮᱫᱟ
ᱱᱤᱛᱚᱜ ᱨᱩᱢ ᱨᱮ ᱢᱮᱱᱟᱜ ᱞᱤᱧᱟᱹ ᱟᱨᱠᱤ ᱥᱮᱨᱚᱠᱚᱢ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱯᱷᱨᱤ ᱜᱮᱭᱟ ᱞᱤᱧ ᱦᱮᱸ
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ
ᱡᱚᱢ ᱵᱟᱲᱟ ᱫᱚ ᱟᱹᱣᱨᱤ
ᱪᱮᱫ ᱜᱚᱢᱠᱮ ᱦᱮᱞᱳ ᱜᱚᱢᱠᱮ ᱜᱚᱢᱠᱮ ᱨᱚᱲ ᱵᱤᱱ ᱟᱡᱚᱢ ᱧᱟᱢ ᱫᱟ